ᱦᱮᱞᱳ ᱦᱮᱸ ᱟᱸᱡᱚᱢ ᱫᱟᱵᱮᱱ
ᱦᱚᱸ ᱟᱸᱡᱚᱢ ᱫᱟᱞᱤᱧ ᱞᱟᱹᱭᱵᱮᱱ
ᱚᱜ ᱪᱮᱫ ᱞᱮᱠᱟ ᱢᱮᱢᱟ ᱵᱮᱱᱟ ᱛᱟᱦᱚᱞᱮ
ᱦᱚᱸ ᱱᱟᱯᱟᱭ ᱜᱮ ᱢᱮᱱᱟᱜ ᱞᱤᱧᱟᱹ
ᱟᱨ ᱚᱲᱟ ᱦᱚᱲ ᱠᱚᱫᱚ
ᱚᱲᱟ ᱦᱚᱲ ᱠᱚᱦᱚᱸ ᱱᱟᱯᱟᱭ ᱜᱮ ᱟᱫᱚ ᱟᱹᱵᱤᱱ ᱜᱮᱦᱟᱜ ᱪᱮᱫᱞᱮᱠᱟ ᱢᱮᱱᱟᱜ ᱟᱠᱟᱫ ᱵᱤᱱᱟ
ᱟᱞᱤᱧ ᱦᱚᱸ ᱢᱚᱡᱽᱜ ᱜᱮ ᱢᱮᱱᱟᱜ ᱞᱤᱧᱟ ᱱᱤᱛᱚᱜ ᱟᱨ ᱚᱲᱟᱜ ᱦᱚᱲ ᱠᱚᱦᱚᱸ ᱢᱚᱸᱡᱽᱜ ᱜᱮ ᱢᱮᱱᱟᱜ ᱠᱚᱣᱟ ᱪᱟᱸᱫᱚ ᱵᱚᱹᱜᱟᱦᱟ ᱫᱟᱭᱟᱛᱮ
ᱚᱦ ᱟᱨ ᱪᱟᱥ ᱵᱟᱥ ᱠᱚ ᱪᱮᱫ ᱞᱮᱠᱟ ᱦᱩᱭᱩᱜ ᱠᱟᱱᱟ ᱵᱟᱹᱫ ᱵᱟᱹᱭᱦᱟᱹᱲ ᱠᱚᱨᱮᱱᱟᱜ᱾
ᱪᱟᱥᱵᱟᱥ ᱠᱚᱫᱚ ᱢᱚᱴ ᱢᱩᱴᱤ ᱟᱞᱮ ᱥᱮᱫ ᱫᱚ ᱪᱟᱵᱟ ᱞᱮᱠᱟᱜ ᱜᱮᱺ
ᱪᱚᱠᱟ ᱞᱮᱠᱟ ᱜᱮ ᱵᱟᱝ ᱫᱟᱜ᱾ ᱠᱚᱨᱮᱱᱟᱜ ᱠᱟᱹᱴᱤᱡ ᱠᱚᱢ ᱠᱷᱟᱹᱛᱤᱨ ᱛᱮ ᱢᱟᱱᱮ ᱟᱣᱨᱤᱭᱟᱜᱼᱟ ᱱᱟᱛᱮ ᱫᱚ ᱩᱱᱟᱹᱜᱴᱟ
ᱚ
ᱟᱹᱵᱤ ᱟᱹᱵᱤᱱ ᱥᱮᱫ ᱛᱟᱦ ᱟᱹᱰᱤ ᱢᱟᱲᱟᱝ ᱠᱷᱚᱱ ᱜᱮᱠᱚ ᱨᱚᱦᱚᱭᱮᱫᱼᱟ ᱥᱮ᱾
ᱪᱮᱫ
ᱞᱟᱹᱭ ᱮᱫᱟᱞᱤᱧ ᱟᱹᱵᱤᱱ ᱥᱮᱫ ᱫᱚ ᱟᱹᱰᱤ ᱢᱟᱲᱟᱝ ᱠᱷᱚᱱ ᱜᱮᱠᱚ ᱨᱚᱦᱚᱭᱮᱫᱼᱟ?
ᱦᱮᱸ ᱟᱹᱰᱤ ᱞᱟᱦᱟ ᱠᱷᱚᱱ ᱜᱮᱠᱚ ᱨᱚᱦᱚᱭᱮᱫᱟ ᱟᱫᱚ ᱟᱞᱮ ᱥᱮᱫ ᱫᱚ ᱱᱟᱜ ᱥᱮᱞᱚ ᱠᱚ ᱢᱮᱱᱟᱜ ᱛᱟᱞᱮᱱ ᱛᱮ ᱟᱫᱚ ᱞᱟᱦᱟ ᱨᱮᱜᱮ ᱚᱱᱠᱟ ᱛᱚᱞᱟ ᱠᱚᱞᱮ ᱮᱸ ᱜᱤᱰᱤᱭ ᱠᱟᱫᱟ᱾
ᱟᱪᱪᱷᱟᱪᱪᱷᱟ ᱟᱪᱷᱟ ᱪᱷᱟ᱾
ᱦᱮᱸ
ᱛᱟᱯᱚᱨᱮ ᱜᱚᱝᱠᱮ ᱞᱟᱹᱭᱮ-ᱟᱞᱤᱧ ᱥᱚᱵᱽᱡᱤ ᱠᱚᱯᱮ ᱪᱟᱥ ᱜᱮᱭᱟ ᱥᱮ ᱚᱱᱟ ᱥᱚᱥᱟ ᱠᱚ?
ᱦᱮᱸ ᱜᱚᱝᱠᱮ ᱥᱚᱵᱽᱡᱤ ᱠᱚᱫᱚ ᱪᱟᱥ ᱦᱩᱭᱩᱜ ᱜᱮᱭᱟ ᱥᱚᱥᱟ ᱥᱚᱥᱟ ᱚᱱᱟ ᱠᱚᱫᱚ ᱵᱟᱞᱮ ᱪᱟᱥᱥᱟᱹ᱾ ᱫᱚᱟᱹᱣᱴᱤ ᱡᱷᱤᱸᱜᱟᱹ ᱠᱚ᱾ ᱟᱸ ᱵᱮᱸᱜᱟᱲ ᱵᱤᱞᱟᱹᱛᱤ᱾
ᱟᱫᱚ ᱱᱮᱛᱟᱨ ᱱᱮᱛᱟᱨ ᱵᱤᱞᱟᱹᱛᱤ ᱦᱩᱭᱩᱜᱼᱟ ᱥᱮ᱾
ᱦᱮᱸ ᱦᱩᱭᱩᱜ ᱜᱮᱭᱟ᱾
ᱟᱪᱪᱷᱟ ᱟᱪᱪᱷᱟ ᱟᱪᱷᱟ ᱟᱞᱤᱧ ᱥᱮᱫ ᱫᱚ ᱱᱮᱛᱟᱨ ᱫᱚ ᱵᱤᱞᱟᱹᱛᱤ ᱫᱚ ᱵᱟᱝ-ᱟ᱾ ᱠᱟᱹᱴᱤᱡ ᱨᱟᱵᱟᱝ, ᱨᱟᱵᱟᱝ ᱥᱚᱢᱚᱭ ᱨᱮᱜᱮ ᱵᱮᱥᱤᱨ ᱵᱷᱟᱜᱽ ᱵᱤᱞᱟᱹᱛᱤ ᱫᱚ ᱦᱩᱭᱩᱜᱼᱟ᱾
ᱦᱮᱸ ᱱᱮᱛᱟᱨ ᱦᱚᱸ ᱦᱩᱭᱩᱜ ᱜᱮᱭᱟ ᱟᱫᱚ᱾ ᱟᱨ ᱱᱮᱛᱟᱨᱟᱜ ᱵᱤᱞᱟᱹ ᱛᱮᱫᱚ ᱱᱟᱜ ᱩᱱᱟᱹᱜ ᱫᱚ ᱱᱟᱜ ᱵᱟᱝ ᱥᱤᱵᱤᱞ ᱫᱚ ᱵᱟᱝ ᱵᱩᱡᱷᱟᱹᱜᱼᱟ ᱟᱨᱠᱤ᱾
ᱟᱪᱷᱟ ᱟᱪᱷᱟ ᱟᱪᱷᱟ᱾
ᱦᱮᱸ ᱟᱫᱚ ᱟᱞᱮ ᱫᱚ ᱱᱟᱜ ᱚᱱᱠᱟ ᱦᱟᱴ ᱠᱚᱨᱮᱞᱮ ᱟᱠᱷᱨᱤᱧ ᱵᱟᱲᱟᱭ ᱜᱮᱭᱟᱹ᱾ ᱟᱫᱚ ᱚᱱᱟ ᱠᱷᱟᱹᱛᱤᱨ ᱪᱟᱥ ᱦᱩᱭ ᱟᱠᱟᱱᱟ ᱦᱮᱸ᱾
ᱚ
ᱢᱚᱴᱟᱢᱩᱴᱤ ᱚᱲᱟᱜ ᱡᱚᱢ ᱞᱮᱠᱟ ᱦᱚᱸ ᱟᱨ ᱚᱱᱠᱟ ᱦᱟᱴ ᱠᱚᱨᱮ ᱟᱠᱷᱨᱤᱧ ᱞᱮᱠᱟ ᱦᱚᱞᱮ ᱟᱠᱷᱨᱤᱧ ᱜᱮᱭᱟ᱾
ᱟᱪᱪᱷᱟ
ᱟᱯᱮ ᱚᱱᱛᱮ ᱫᱚ ᱪᱮᱫ ᱠᱚ ᱪᱟᱥ ᱦᱩᱭᱩᱜ ᱛᱟᱦᱮᱱ ᱜᱮᱭᱟ᱾
ᱱᱚᱛᱮ ᱫᱚ ᱥᱚᱵᱽᱡᱤ ᱫᱚ ᱚᱱᱮ ᱞᱤᱧ ᱞᱟᱹᱭᱮᱫ ᱫᱚ ᱡᱟᱦᱟᱸ ᱥᱚᱥᱟ ᱟᱨ ᱡᱷᱤᱸᱜᱟᱹ ᱠᱟᱞᱞᱟ᱾
ᱟᱪᱪᱷᱟ
ᱦ ᱟᱨ ᱱᱚᱛᱮ ᱢᱮᱱᱟᱜ ᱟᱠᱟᱫ ᱜᱮᱭᱟ ᱦᱚᱛᱚᱫ ᱦᱚᱛᱚᱫ ᱠᱚ ᱨᱚᱦᱚᱭ ᱜᱮᱭ ᱦᱚᱛᱚᱨ ᱠᱸᱰᱟ ᱠᱚ ᱵᱚᱨᱥᱟ ᱨᱮᱭᱟᱜ ᱡᱟᱦᱟᱸ ᱱᱮᱛᱟᱨ ᱡᱟᱦᱟᱸ ᱦᱩᱭᱩᱜ ᱠᱚ ᱦᱩᱭᱩᱜᱼᱟ ᱟᱨᱠᱤ᱾
ᱦᱮᱸ ᱦᱮᱸ ᱦᱮᱸ ᱚ ᱦᱮᱸ ᱟᱨ ᱡᱚᱱᱰᱨᱟ ᱠᱚᱫᱚ ᱯ ᱪᱟᱥ ᱵᱟᱲᱟᱭ ᱜᱮᱭᱟ ᱥᱮ ᱵᱟᱝ?
ᱦᱮᱸ ᱡᱚᱸᱰᱨᱟ ᱦᱩᱭᱩᱜ ᱜᱮᱭᱟ᱾
ᱦᱮ
ᱡᱚᱸᱰᱨᱟ ᱦᱚᱸ
ᱟᱨ ᱡᱟᱦᱟᱸ ᱚᱱᱟ ᱡᱟᱦᱟᱸ ᱚᱱᱟ ᱵᱮᱸᱜᱟᱲ ᱠᱚ ᱡᱷᱤᱸᱜᱟᱹ ᱠᱚᱯᱮ ᱪᱟᱥᱟ ᱚᱱᱟ ᱟᱫᱚ ᱪᱮᱫ ᱚᱲᱟᱜ ᱡᱚᱢ ᱞᱮᱠ ᱜᱮ ᱥᱮ ᱟᱠᱷᱨᱤᱧ ᱦᱚᱸ ᱟᱠᱷᱨᱤᱧᱟ ᱞᱮᱠᱟ?
ᱚᱲᱟᱜ ᱨᱮᱦᱚᱸ ᱟᱨ ᱚᱱᱟ ᱟᱹᱠᱷᱨᱤᱧ ᱦᱚᱸ᱾
ᱟᱪᱪᱷᱟ ᱚᱠᱟ ᱦᱟᱴ ᱠᱚᱨᱮᱯᱮ ᱟᱠᱷᱨᱤᱧᱟ ᱥᱮ ᱵᱟᱡᱟᱨ ᱥᱮᱫ ᱯᱮ ᱤᱫᱤᱭᱟ?
ᱦᱟᱴ ᱨᱮᱦᱚᱸᱞᱮ ᱟᱠᱷᱨᱤᱧ ᱜᱮᱭᱟ ᱛᱟᱨᱯᱚᱨᱮ ᱱᱚᱣᱟ ᱡᱟᱦᱟᱸ ᱠᱚ᱾ ᱯᱟᱹᱭᱠᱟᱹᱨᱤ ᱵᱚᱱ ᱢᱮᱛᱟ ᱠᱚ ᱠᱟᱱᱟ ᱥᱮ ᱩᱱᱠᱩ ᱠᱚᱦᱚᱸ ᱤᱫᱤ ᱦᱚᱴᱚ ᱟᱠᱚ ᱦᱩᱭᱩᱜ ᱜᱮᱭᱟ᱾ ᱦᱳᱭ ᱦᱳᱭ
ᱵᱷᱟᱜᱮ ᱛᱟᱦᱞᱮ ᱢᱚᱴᱟᱢᱩᱴᱤ
ᱦᱳᱭ ᱵᱷᱟᱜ ᱜᱮ ᱟᱨ ᱜᱚᱝᱠᱮ ᱞᱟᱹᱜ ᱦᱳᱭ ᱦᱳᱭ᱾
ᱞᱟᱹᱭ ᱫᱟᱞᱤᱧ ᱚᱲᱟᱜ ᱚᱲᱟᱜ ᱡᱚᱢ ᱞᱟᱹᱜᱤᱫ ᱚᱲᱟᱜ ᱡᱚᱢ ᱞᱟᱹᱜᱤᱫ ᱦᱚᱸ ᱚᱱᱠᱟ ᱴᱟᱴᱠᱟ ᱥᱚᱵᱡᱤ ᱦᱚᱸ ᱧᱟᱢᱚᱜ? ᱟᱨ ᱱᱚᱛᱮ ᱟᱠᱷᱨᱤᱧ ᱞᱮᱠᱷᱟᱱ ᱯᱚᱭᱥᱟ ᱦᱚᱸ ᱧᱟᱢᱚᱜᱼᱟ᱾ ᱦᱩᱸ
ᱴᱟᱴᱠᱟ ᱥᱚᱵᱽᱡᱤ ᱦᱚᱸ ᱟᱫᱚ ᱦᱟᱥᱟ ᱫᱤᱱ ᱡᱮᱢᱚᱱ ᱡᱟᱦᱱᱟᱜ ᱦᱚᱭᱛᱳ ᱠᱟᱹᱴᱤᱡ ᱵᱟᱵᱤᱱ ᱨᱚᱦᱚᱭ ᱠᱟᱜᱼᱟ ᱥᱮ ᱦᱮᱸ ᱟᱫᱚ ᱦᱟᱱᱤ ᱴᱷᱮᱱ ᱠᱤᱱᱵᱟ ᱱᱩᱭ ᱴᱷᱮᱱ ᱪᱟᱞᱟᱣ ᱞᱮᱱᱠᱷᱟᱱ ᱵᱤᱱ ᱧᱟᱢ ᱜᱮᱭᱟᱵᱤᱱ᱾ ᱦᱮᱸᱥᱮ ᱦᱟᱴ ᱨᱮᱛᱚ ᱢᱮᱱᱟᱜ ᱠᱟᱫ ᱜᱮᱭᱟ ᱦᱳᱭ ᱡᱟᱦᱟᱸ ᱟᱛᱳ ᱚᱲᱟᱜ ᱠᱚᱨᱮ ᱡᱟᱦᱟᱸ ᱢᱮᱱᱟᱜ ᱟᱥᱮ ᱚᱱᱟ ᱪᱟᱞᱟᱣ ᱞᱮᱱᱠᱷᱟᱱ ᱵᱤᱱ ᱧᱟᱢᱟ ᱮᱢᱚᱜ ᱜᱮᱭᱟ ᱠᱚ᱾
ᱦᱮᱸ ᱟᱨ ᱮᱸ ᱛᱟᱦᱞᱮ ᱤᱭᱟᱹ ᱠᱚᱫᱚ ᱯᱮ ᱨᱚᱦᱚᱭ ᱠᱟᱫᱟ ᱥᱮ ᱵᱟᱝ ᱥᱟᱹᱨᱩ ᱠᱚ?
ᱥᱟᱹᱨᱩ ᱫᱚ ᱮᱸ ᱟᱹᱱᱰᱤ ᱚᱱᱟ ᱠᱚᱢ ᱫᱷᱟᱨᱟ ᱜᱮ᱾
ᱟᱪᱪᱷᱟ ᱮᱸ ᱥᱟᱹᱨᱩ ᱠᱚᱫᱚ ᱚᱱᱛᱮ ᱦᱟᱴ ᱠᱚᱨᱮ ᱟᱠᱷᱨᱤᱧᱚᱜ ᱜᱮᱭᱟ?
ᱟᱹᱠᱷᱨᱤᱧᱚᱜ ᱜᱮᱭᱟ᱾
ᱦᱮᱸ
ᱥᱟᱹᱨᱩ ᱠᱚ ᱟᱹᱠᱷᱨᱤᱧᱚᱜ ᱜᱮᱭᱟ ᱵᱟᱝ ᱫᱚ ᱵᱟᱝ ᱛᱚᱵᱮ ᱱᱚᱛᱮ ᱫᱚ ᱠᱚᱢ ᱫᱷᱟᱨᱟ ᱠᱚ ᱨᱚᱦᱚᱭᱟ ᱥᱟᱹᱨᱩ ᱫᱚ᱾ ᱟᱨ ᱥᱟᱹᱨᱩ ᱫᱚ ᱱᱚᱣᱟ ᱢᱤᱫ ᱥᱤᱡᱤᱱ ᱜᱮ ᱱᱚᱣᱟ ᱵᱚᱨᱥᱟ ᱥᱚᱢᱚᱭ ᱨᱮᱜᱮ᱾
ᱟᱪᱟ ᱦᱮᱸ ᱦᱮᱸ ᱟᱸ ᱥᱟᱹᱨᱩ ᱠᱚᱵᱤᱱ ᱡᱚᱢ ᱵᱟᱲᱟ ᱠᱟᱜ ᱜᱮᱭᱟ ᱛᱟᱦᱞᱮ?
ᱦᱮᱸ ᱡᱚᱢ ᱫᱚ ᱦᱩᱭ ᱟᱠᱟᱱ ᱜᱮᱭᱟ ᱵᱟᱝ ᱫᱚ ᱵᱟᱝ᱾ ᱠᱟᱨᱚᱱ ᱟᱹᱞᱤᱧᱟᱜ ᱢᱮᱱᱟᱜ ᱠᱟᱜ ᱛᱟᱹᱞᱤᱧᱟ ᱚᱲᱟᱜ ᱨᱮ ᱚᱱᱟ ᱡᱚᱢ ᱞᱮᱠᱟ ᱞᱤᱧ ᱨᱚᱦᱚᱭ ᱠᱟᱜᱼᱟ᱾ ᱢᱚᱭᱫᱟᱱᱤ ᱜᱮᱞᱤᱧ ᱛᱟᱲᱟᱣ ᱠᱟᱟᱜᱼᱟ ᱛᱟᱲᱟᱣ ᱠᱟᱛᱮᱫ ᱟᱫᱚ ᱚᱱᱟᱜᱮ᱾
ᱚ ᱦᱮᱸ ᱢᱟᱱᱮ ᱥᱟᱨᱩ ᱢᱚᱛᱚ ᱚ ᱡᱟᱦᱟᱸ ᱵᱚᱦᱚᱜ ᱴᱟᱜ ᱚᱱᱟ ᱵᱚᱦᱚᱜᱴᱟᱜ ᱤᱭᱟᱹ ᱠᱟᱛᱮ ᱨᱚᱦᱚᱭ ᱞᱮᱠᱷᱟᱱ ᱜᱮᱛᱚ ᱟᱨᱚ ᱦᱩᱭᱩᱜᱼᱟ᱾
ᱦᱮᱸ ᱦᱮᱸ ᱦᱮᱸ ᱦᱩᱭᱩᱜᱼᱟ᱾
ᱟᱨ ᱡᱟᱦᱟᱸ ᱩᱱᱠᱩ ᱵᱩᱥᱟᱹᱜ ᱠᱚᱫᱚ ᱵᱩᱥᱟᱹᱜ ᱠᱚᱠᱚ ᱤᱭᱟᱹᱜ ᱫᱚ ᱩᱱᱠᱩ ᱫᱚ ᱡᱚᱢ ᱜᱟᱱᱚᱜᱼᱟ ᱛᱚ᱾
ᱦᱳᱭ ᱦᱳᱭ
ᱵᱟᱵᱟᱜ ᱫᱚ ᱵᱟᱝ ᱵᱟᱵᱟᱛ ᱛᱮ?
ᱵᱟᱝ ᱵᱟᱵᱟᱫ ᱫᱚ ᱱᱚᱝᱠᱟᱱ ᱠᱤᱪᱷᱩ ᱥᱟᱹᱨᱩ ᱢᱮᱱᱟᱜᱼᱟ ᱵᱟᱵᱟᱫᱼᱟ ᱵᱟᱝ ᱫᱚ ᱵᱟᱝ᱾
ᱦᱮᱸ ᱦᱮᱸ
ᱟᱫᱚ ᱥᱟᱹᱨᱩᱢᱟ ᱵᱟᱨ ᱨᱚᱠᱚᱢ ᱥᱮᱫ ᱟᱹᱞᱤᱧ ᱥᱮᱫ ᱫᱚ ᱱᱟᱜ ᱠᱷᱟᱱ ᱢᱮᱱᱟᱜᱼᱟ᱾ ᱟᱪᱪᱷᱟ ᱵᱟᱨ ᱨᱚᱠᱚᱢ ᱢᱤᱫᱴᱮᱱ ᱫᱚ ᱯᱩᱸᱰ ᱥᱟᱹᱨᱩ᱾ ᱟᱨ ᱢᱤᱫᱴᱟᱝ ᱫᱚ ᱦᱮᱸᱫᱮ ᱜᱮᱭᱟ ᱟᱹᱞᱤᱧ ᱥᱮᱫ ᱫᱚ ᱦᱚᱸᱜ ᱵᱟᱨ ᱨᱚᱠᱚᱢ ᱢᱟ, ᱟᱫᱚ ᱮᱴᱟᱜ ᱟᱹᱵᱤᱱ ᱥᱮᱫ ᱪᱮᱫ ᱞᱮᱠᱟ ᱮᱠᱷᱟᱱ ᱚᱱᱟᱫᱚ ᱱᱟᱦᱟᱜ ᱪᱤᱠᱟᱹᱛᱮᱞᱤᱧ ᱵᱟᱰᱟᱭᱟ᱾
ᱟᱞᱮᱸ ᱮᱸ ᱟᱞᱮᱥᱮᱜ ᱦᱚᱸ ᱚᱱᱟ ᱵᱟᱨ ᱨᱚᱠᱚᱢᱟᱜ ᱜᱮ ᱢᱮᱱᱟᱜᱼᱟ᱾ ᱟᱫᱚ ᱚᱸ ᱯᱩᱸᱰ ᱥᱟᱹᱨᱩ ᱦᱚᱸ ᱢᱮᱱᱟᱜ ᱜᱮᱭᱟ ᱟᱨᱠᱤ ᱡᱟᱹᱥᱛᱤ ᱜᱮ᱾
ᱚ ᱟᱪᱪᱷᱟ ᱟᱪᱷᱟ
ᱟᱫᱚ ᱚᱱᱟ ᱦᱮᱸ ᱚᱱᱟ ᱯᱩᱸᱰ ᱥᱟᱹᱨᱩᱜᱮ ᱵᱟᱵᱟᱜᱼᱟ ᱛᱟᱦᱞᱮ?
ᱦᱳᱭ ᱟᱨ ᱚᱱᱟ ᱟᱹᱵᱤᱱ ᱥᱮᱫ ᱫᱚ ᱵᱟᱨ ᱥᱤᱡᱤᱱ ᱜᱮᱠᱚ ᱨᱚᱦᱚᱭᱟ ᱥᱮ ᱱᱚᱝᱠᱟ ᱵᱚᱨᱥᱟ ᱨᱮᱜᱮ?
ᱵᱟᱝ ᱚᱝᱠᱟ ᱵᱚᱨᱥᱟ ᱨᱮᱜᱮ᱾
ᱟᱪᱪᱷᱟ ᱟᱪᱪᱷᱟ ᱚᱱᱟ ᱫᱚᱦᱟᱸᱜ ᱚᱱᱟ ᱥᱤᱛᱩᱝ ᱫᱤᱱ ᱠᱚ ᱨᱚᱦᱚᱭᱟ ᱥᱮ ᱫᱷᱚᱨᱚᱱ ᱨᱮ ᱚᱱᱟ ᱫᱚ ᱵᱟᱝ ᱱᱚᱭᱟ ᱵᱟ
ᱦᱮᱸ
ᱦᱮᱸ ᱞᱮᱜ ᱦᱮᱞᱳ ᱦᱮᱸ ᱱᱮᱴᱣᱟᱨᱠ ᱯᱨᱚᱵᱞᱮᱢᱚᱜ ᱠᱟᱱ ᱛᱟᱹᱵᱤᱱᱟ ᱡᱟᱹᱱᱤᱡ ᱴᱷᱤᱠ ᱥᱮ ᱾ ᱦᱮᱸ ᱦᱮᱸ ᱟᱸᱡᱚᱢᱚᱜ ᱠᱟᱱᱟ ᱱᱤᱛᱚᱜ
ᱫᱷᱚᱨᱚᱱ ᱨᱮᱥᱮ ᱚᱱᱟ ᱥᱟ ᱨᱮᱫᱚ ᱢᱮᱱᱟᱜ ᱟᱥᱮ ᱵᱟᱝ ᱟᱹᱵᱤᱱ ᱥᱮᱫ ᱫᱚ
ᱚᱱᱮ ᱡᱟᱦᱟᱸ ᱚᱠᱟᱴᱟᱜ ᱵᱤᱱ ᱞᱟᱹᱭ ᱦᱚᱪᱮᱜᱼᱟ ᱚᱱᱮ ᱡᱟᱦᱟᱸ ᱜᱚᱨᱚᱢ
ᱫᱷᱚᱨᱚᱱ ᱨᱮᱱᱟᱜ ᱫᱷᱚᱨᱚᱱ ᱨᱮᱱᱟᱜ
ᱪᱮᱫ ᱨᱮᱱᱟᱜ
ᱫᱷᱚᱨᱚᱱ ᱫᱷᱚᱨᱚᱱ ᱪᱮᱫ ᱫᱷᱚᱨᱚᱱ ᱨᱮ ᱡᱟᱦᱟᱸ ᱠᱚ ᱨᱚᱦᱚᱭᱟ ᱥᱤᱛᱩᱝ ᱫᱤᱱ
ᱥᱤᱛᱩᱝ ᱫᱤᱱ ᱡᱟᱦᱟᱸ ᱠᱚ ᱨᱚᱦᱚᱭᱟ
ᱦᱳᱭ ᱦᱳᱭ ᱦᱳᱭ
ᱚᱸ ᱟᱞᱮ ᱥᱮᱫ ᱫᱚ ᱜᱚᱢᱠᱮ ᱚᱱᱟ ᱤᱭᱟᱹ ᱥᱟᱹᱨᱩ ᱜᱮ ᱵᱮᱥᱤ ᱢᱮᱱᱟᱜᱼᱟ ᱮᱸ ᱦᱮᱸᱫᱮ ᱥᱟᱹᱨᱩ ᱫᱚ ᱩᱱᱟᱹᱜ ᱫᱚ ᱵᱟᱝ ᱯᱩᱸᱰ ᱥᱟᱹᱨᱩ ᱜᱮ ᱵᱮᱥᱤ ᱢᱮᱱᱟᱜᱼᱟ ᱟᱫᱚ ᱚᱠᱟᱴᱟᱜ ᱵᱤᱱ ᱞᱮᱭ ᱦᱚᱪᱚᱭᱮᱜᱼᱟ ᱦᱟᱸᱜ ᱚᱸ ᱟᱫᱚ ᱟᱞᱮ ᱥᱮᱫ ᱫᱚ ᱚᱱᱟ ᱤᱭᱟᱹ ᱥᱚᱢᱚᱭ ᱨᱚᱦᱚᱭᱟ ᱱᱚᱜᱼᱚᱭ ᱱᱚᱜᱼᱚᱭ ᱡᱮᱢᱚᱱ ᱫᱟᱜ ᱮ ᱟᱨᱟᱢᱵᱚ ᱠᱟᱫᱟ ᱱᱚᱣᱟ ᱞᱟᱦᱟ ᱜᱮᱠᱚ ᱨᱚᱦᱚᱭ ᱠᱮᱭᱟ ᱟᱨᱠᱤ
ᱫᱟᱨᱮ ᱫᱟᱨᱮ ᱠᱟᱱᱟ ᱱᱮᱛᱟᱨ ᱱᱮᱛᱟᱨ ᱱᱮᱛᱟᱨ ᱡᱟᱦᱟ ᱫᱟᱨᱮ ᱠᱟᱱ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱵᱩᱡᱷᱽ ᱠᱟᱜᱼᱟ ᱞᱤᱧ ᱱᱮᱛᱟᱨ ᱡᱟᱦᱟᱸ ᱠᱚ ᱨᱚᱦᱚᱭᱟ ᱥᱮ ᱱᱮᱛᱟᱨ ᱦᱚᱸ ᱵᱟᱨ ᱨᱚᱠᱚᱢᱟᱜ ᱜᱮᱠᱚ ᱨᱚᱦᱚᱭᱟ
ᱦᱩᱸ ᱦᱩᱸ ᱦᱩᱸ
ᱟᱱᱟ ᱚᱠᱚᱭ ᱫᱚ ᱦᱮᱸᱫᱮᱭᱟᱜ ᱠᱚ ᱨᱚᱦᱚᱭᱟ ᱚᱠᱚᱭ ᱫᱚ ᱯᱩᱲᱟᱜ ᱠᱚ ᱨᱚᱦᱚᱭᱟ ᱵᱟᱨ ᱨᱚᱠᱚᱢᱟᱜ ᱨᱚᱦᱚᱭᱟ ᱟᱨᱦᱚ ᱟᱸ ᱧᱮᱞ ᱠᱟᱜ ᱟᱞᱤᱧ ᱠᱤᱪᱷᱩ ᱠᱤᱪᱷᱩ ᱚᱱᱟ ᱟᱹᱞᱤᱧ ᱥᱮᱫ ᱫᱚ ᱵᱟᱝᱼᱟ ᱠᱤᱪᱷᱩ ᱠᱤᱪᱷᱩ ᱢᱟᱱᱮ ᱟᱹᱰᱤᱜᱟᱱ ᱢᱟᱱᱮ ᱟᱛᱳ ᱨᱮ
ᱦᱮᱸ ᱦᱮᱸ
ᱢᱟᱹᱨᱤᱡ ᱦᱚᱸᱠᱚ ᱨᱚᱦᱚᱭ ᱜᱮᱭᱟ ᱱᱮᱛᱟᱨ ᱵᱚᱨᱥᱟ ᱢᱟᱹᱨᱤᱡ ᱢᱟᱹᱨᱤᱡ ᱢᱟᱹᱨᱤᱡ
ᱢᱟᱹᱨᱤᱪ ᱢᱟᱹᱨᱤᱪ ᱟᱪᱪᱷᱟ ᱚᱸ ᱟᱨ ᱚᱱᱛᱮ ᱫᱚ ᱚᱱᱮ ᱦᱩᱲᱩ ᱢᱟᱹᱨᱤᱪ ᱠᱚᱠᱚ ᱨᱚᱦᱚᱭ ᱜᱮᱭᱟ ᱥᱮ ᱵᱟᱝ
ᱦᱳᱲᱳ ᱢᱟᱹᱨᱤᱪ ᱫᱚ ᱨᱚᱦᱚᱭ ᱵᱚᱞᱛᱮ ᱚᱱᱟ ᱚᱲᱟᱜ ᱡᱚᱢ ᱞᱮᱠᱟ ᱟᱨᱠᱤ ᱵᱟᱨᱭᱟ ᱯᱮᱭᱟ ᱠᱟᱛᱮᱜ ᱫᱟᱨᱮ ᱛᱟᱦᱮᱱ ᱛᱟᱠᱚᱣᱟ
ᱟᱪᱪᱷᱟ ᱟᱪᱪᱷᱟ
ᱱᱚᱝᱠᱟ ᱡᱟᱦᱟᱸ ᱚᱱᱮ ᱥᱤᱡᱤᱱ ᱨᱮᱵᱚᱱ ᱟᱹᱠᱷᱨᱤᱧᱟ ᱚᱱᱠᱟᱱ ᱢᱟᱹᱨᱤᱪ ᱫᱚ ᱵᱟᱝᱼᱟ
ᱦᱮᱸ ᱦᱮᱸ ᱟᱫᱚ ᱟᱸ ᱦᱳᱲᱳ ᱢᱟᱹᱨᱤᱪ ᱫᱚ ᱚᱱᱠᱟ ᱚᱲᱟᱜ ᱡᱚᱢ ᱞᱮᱠᱟᱜᱮ ᱟᱨ ᱟᱠᱷᱨᱤᱧ ᱞᱟᱹᱜᱤᱫ ᱫᱚ ᱚᱱᱮ ᱥᱮᱬᱟ ᱥᱮᱬᱟ ᱟᱜ ᱢᱟᱹᱨᱤᱪ
ᱚᱱᱮ ᱡᱟᱦᱟᱸ ᱥᱤᱡᱤᱱ ᱨᱮ ᱡᱟᱦᱟᱸ ᱠᱚ ᱨᱚᱦᱚᱭᱟ
ᱦᱮᱸ ᱦᱮᱸ ᱦᱮᱸ
ᱚ ᱟᱪᱪᱷᱟ ᱟᱪᱪᱷᱟ ᱟᱪᱪᱷᱟ
ᱟᱫᱚ ᱦᱳᱲᱳ ᱢᱟᱹᱨᱤᱪ ᱫᱚ ᱚᱱᱠᱟ ᱟᱠᱷᱨᱤᱧ ᱫᱚ ᱦᱟᱜ ᱵᱟᱠᱚ ᱟᱠᱷᱨᱤᱧ ᱵᱟᱲᱟᱭᱟ ᱟᱫᱚ ᱦᱚᱭᱛᱚ ᱚᱱ ᱚᱱᱠᱟ ᱩᱱᱟᱹᱜ ᱫᱚ ᱨᱚᱦᱚᱭ ᱦᱚᱸ ᱵᱟᱠᱚ ᱨᱚᱦᱚᱭᱟ ᱡᱟᱹᱱᱤᱡ ᱦᱳᱲᱳ ᱢᱟᱹᱨᱤᱪ ᱫᱚ ᱦᱟᱜ ᱚᱱᱟᱛᱮ ᱛᱚ ᱟᱠᱷᱨᱤᱧ ᱦᱚᱸ ᱵᱟᱠᱚ ᱟᱠᱷᱨᱤᱧᱟ ᱦᱮᱸ
ᱚᱸ ᱟᱨ ᱜᱚᱢᱠᱮ ᱞᱟᱹᱭᱮᱼᱟᱜ ᱞᱤᱧ ᱟᱹᱵᱤᱱ ᱥᱮᱫ ᱫᱚ ᱚᱱᱟ ᱤᱭᱟᱹ ᱦᱳᱭᱳᱜ ᱜᱮᱭᱟ ᱥᱮ ᱵᱟᱝᱼᱟ ᱱᱚᱣᱟ ᱠᱷᱮᱹᱞ ᱠᱚ ᱯᱷᱩᱴᱵᱚᱞ ᱠᱷᱮᱹᱞ ᱠᱚ
ᱦᱮᱸ ᱜᱚᱢᱠᱮ ᱯᱷᱩᱴᱵᱚᱞ ᱠᱷᱮᱞ ᱠᱚ ᱦᱩᱭᱩᱜ ᱜᱮᱭᱟ ᱱᱚᱜᱼᱚᱭ ᱛᱚ ᱟᱨ ᱱᱚᱣᱟ ᱟᱜᱚᱥᱴ ᱠᱷᱚᱱᱟᱜ ᱜᱮ ᱟᱨᱟᱢᱵᱚᱜᱼᱟ ᱱᱟᱦᱟᱜ ᱯᱚᱸ ᱯᱚᱸᱫᱽᱨᱟ ᱟᱜᱚᱥ ᱠᱷᱚᱱᱟᱜ ᱯᱚᱸᱫᱽᱨᱟ ᱟᱜᱚᱥ ᱠᱷᱚᱱᱟᱜ ᱜᱮ ᱟᱨᱚᱢᱵᱚᱜᱼᱟ ᱞᱤᱝ ᱛᱚ ᱫᱚ ᱠᱷᱮᱞ ᱫᱚ ᱦᱟᱜ᱾ ᱯᱷᱩᱴᱵᱚᱞ ᱠᱷᱮᱞ ᱫᱚ
ᱟᱹᱞᱤᱧᱡ ᱦᱚᱸ ᱦᱩᱭᱩᱜ ᱜᱮᱭᱟ ᱟᱹᱞᱤᱧ ᱥᱮᱱ ᱢᱟ ᱟᱹᱰᱤ ᱠᱷᱚᱱᱜᱮ ᱮᱛᱚᱦᱚᱵ ᱟᱠᱟᱱᱟ᱾ ᱚᱱᱟ ᱟᱥᱟᱲ ᱵᱚᱸᱜᱟ ᱯᱳᱭᱞᱳ ᱠᱷᱚᱱᱟᱜ ᱵᱤᱱ ᱥᱮᱱ ᱫᱟᱲᱤᱜᱼᱟ, ᱦᱮᱸ ᱟᱫᱚ ᱟᱹᱞᱤᱧ ᱥᱮᱫ ᱫᱚ ᱚᱱᱟ ᱢᱟᱨᱟᱝ ᱢᱟᱨᱟᱝ ᱠᱷᱮ ᱠᱷᱮᱹᱞ ᱦᱩᱭᱩᱜᱼᱟ, ᱚᱱᱟ ᱦᱩᱰᱤᱧ ᱢᱟᱪᱷᱟ ᱠᱷᱮᱹᱞ ᱫᱚ ᱦᱩᱰᱤᱧ ᱢᱟᱪᱷᱟ ᱠᱷᱮᱞ ᱫᱚ ᱵᱟᱝᱜᱮ᱾
ᱦᱮᱸ ᱦᱮᱸ᱾
ᱚᱱᱮ ᱢᱟᱨᱟᱝ ᱢᱟᱨᱟᱝ ᱠᱷᱮᱹᱞ ᱠᱚᱜᱮ ᱦᱩᱭᱩᱜᱼᱟ᱾
ᱦᱮᱸ, ᱟᱨ ᱠᱷᱮᱹᱞ ᱵᱟᱲᱟᱭ ᱜᱮᱭᱟᱵᱤᱱ ᱟᱵᱮᱱ?
ᱟᱹᱞᱤᱧ ᱫᱚ ᱠᱷᱮᱹᱞ ᱠᱮᱭᱟ ᱞᱤᱧ ᱚᱱᱟ ᱢᱤᱫ ᱵᱟᱨ ᱥᱮᱨᱢᱟ ᱵᱷᱟᱹᱜᱤ ᱦᱩᱭ ᱠᱟᱱᱟ ᱟᱨᱠᱤ, ᱟᱫᱚ ᱟᱛᱩ ᱨᱮ ᱠᱚᱲᱟ ᱠᱚ ᱚᱝᱠᱟ ᱵᱟᱞᱮ ᱠᱷᱮᱹᱞ ᱠᱟᱱᱟ ᱦᱮᱸᱥᱮ᱾ ᱟᱫᱚ ᱢᱟᱱᱮ ᱠᱷᱮᱹᱞ ᱵᱚᱞ ᱛᱚ ᱪᱮᱫ ᱞᱮᱠᱟᱞᱤᱧ ᱞᱟᱹᱭᱟ ᱢᱟᱱᱮ ᱱᱮᱛᱟᱨ ᱫᱚ ᱟᱫᱚ ᱵᱟᱪᱷᱟᱣ ᱠᱮᱫ ᱠᱚᱣᱟ ᱠᱚ ᱵᱩᱡᱷ ᱠᱮᱫᱟ ᱵᱤᱱ᱾ ᱱᱮᱛᱟᱨ ᱡᱟᱦᱟᱸ ᱵᱚᱱ ᱢᱮᱛᱟᱣ ᱠᱟᱱᱟ ᱱᱩᱭ ᱜᱤᱫᱽᱨᱟᱹ ᱵᱷᱟᱜᱮ ᱠᱷᱮᱹᱞ ᱠᱟᱱᱟ ᱱᱩᱭᱴᱟᱜ ᱵᱟᱪᱷᱟᱣ ᱮᱢ ᱦᱟᱸᱰᱮ ᱠᱷᱚᱱ ᱟᱜᱩᱭᱮᱢ ᱱᱚᱸᱰᱮ ᱚᱱᱮ ᱚᱱᱠᱟ ᱟᱫᱚ ᱱᱤᱡᱮ ᱢᱟ ᱚᱱᱠᱟ ᱵᱟᱝ ᱠᱷᱮᱹᱞ ᱦᱩᱭᱩᱜᱼᱟ ᱥᱮ᱾ ᱦᱩᱸ, ᱟᱫᱚ ᱚᱱᱠᱟ ᱠᱟᱛᱮᱜ ᱜᱮ ᱟᱫᱚ ᱴᱤᱢ ᱠᱚᱫᱚ ᱠᱟᱹᱴᱤᱡ ᱤᱭᱟᱹ ᱜᱚᱱᱰᱳᱜᱳᱞ ᱟᱠᱟᱱᱟ᱾
ᱦᱮᱸ
ᱵᱩᱡᱽ ᱫᱟᱹᱵᱤᱱ, ᱟᱫᱚ ᱮᱢᱱᱤ ᱡᱟᱸᱠ ᱟᱸ ᱟᱫᱚ ᱮᱢᱱᱤ ᱡᱟᱠ ᱟᱸ ᱰᱟᱹᱦᱤᱨᱮ ᱚᱝᱠᱟ ᱥᱚᱨᱤᱨ ᱨᱮᱱᱟᱜ ᱵᱷᱟᱜᱮ ᱞᱟᱹᱜᱤᱫ ᱛᱮ ᱮᱸ ᱫᱟᱹᱲ ᱵᱟᱲᱟ ᱚᱱᱟ ᱠᱚᱫᱚ ᱴᱷᱤᱠ ᱜᱮᱭᱟ ᱦᱚᱸ ᱥᱮ᱾ ᱡᱮ ᱚᱸᱰᱮ ᱠᱷᱮᱹᱞ ᱦᱩᱭᱩᱜᱼᱟ ᱱᱚᱝᱠᱟ ᱦᱚᱸ ᱵᱟᱝᱟ᱾ ᱚᱝᱠᱟ ᱫᱚ ᱵᱟᱝᱟ, ᱟᱫᱚ ᱢᱟᱲᱟᱝ ᱫᱚ
ᱫᱟᱹᱲ ᱵᱟᱲᱟᱣ ᱚᱱᱟ
ᱞᱟᱹᱭ ᱵᱤᱱ᱾
ᱟᱞ ᱞᱟᱹᱭᱫᱟᱹᱧ ᱞᱟᱹᱭ ᱫᱟᱹᱞᱤᱧ ᱫᱟᱹᱲ ᱵᱟᱲᱟ, ᱟᱸᱻ ᱫᱟᱹᱲ ᱵᱟᱲᱟ ᱢᱟᱱᱮ ᱜᱮ ᱡᱮ ᱠᱷᱮᱹᱞ ᱦᱩᱭᱩᱜᱼᱟ ᱚᱱᱟ ᱫᱚ ᱵᱟᱝ ᱫᱟᱹᱲ ᱵᱟᱲᱟ ᱫᱚ ᱱᱤᱡᱮᱨᱟᱜ ᱦᱚᱲᱢᱚ ᱵᱷᱟᱜᱮ ᱛᱟᱦᱮᱱᱟ ᱟᱹᱰᱤ ᱯᱷᱤᱴᱱᱮᱥ ᱛᱟᱦᱮᱱᱟ᱾
ᱚᱝᱠᱟ᱾
ᱟᱫᱚ, ᱦᱮᱸ ᱞᱟᱹᱭ ᱵᱤᱱ᱾
ᱟᱫᱚ, ᱛᱟᱯᱚᱨᱮ ᱱᱚᱣᱟ ᱡᱟᱦᱟᱸ ᱠᱚ ᱢᱮᱛᱟᱜ ᱠᱟᱱᱟ ᱯᱷᱩᱴ ᱴᱮᱱᱤᱥ ᱰᱷᱟᱹᱞᱤ ᱵᱚᱞ ᱟᱫᱚ ᱚᱱᱟ ᱦᱚᱞᱤᱧ ᱧᱮᱞᱫᱟ ᱟᱹᱰᱤ ᱜᱮ ᱚᱱᱟ ᱯᱨᱚᱪᱚᱞᱚᱱ ᱟᱠᱟᱱ ᱱᱮᱛᱟᱨ ᱫᱚ᱾
ᱦᱮᱸ ᱦᱮᱸ᱾
ᱦᱩᱸ, ᱚᱱᱟ ᱦᱚᱸ ᱟᱹᱰᱤ ᱡᱟᱹᱥᱛᱤ ᱜᱮ ᱱᱚᱛᱮ ᱦᱩᱭᱩᱜ ᱜᱮᱭᱟ᱾
ᱦᱚᱸ᱾
ᱟᱵᱤᱱ ᱥᱮᱜ ᱦᱩᱭᱚᱜ ᱜᱮᱭᱟ ᱥᱮ?
ᱟᱫᱚ ᱵᱟᱝ ᱜᱚᱝᱠᱮ ᱟᱞᱮ ᱥᱮᱫ ᱫᱚ ᱯᱷᱩᱴᱤᱥ ᱵᱚᱞ ᱫᱚ ᱵᱟᱠᱚ ᱠᱷᱮᱞᱟ ᱚᱱᱟ ᱥᱮᱬᱟ ᱵᱚᱞ ᱠᱚ
ᱟᱪᱪᱷᱟ ᱟᱪᱪᱷᱟ ᱟᱪᱪᱷᱟ᱾
ᱦᱮᱸ ᱯᱷᱩᱴᱱᱤᱥ ᱵᱚᱞ ᱫᱚ ᱱᱚᱛᱮ ᱫᱚ ᱩᱱᱟᱹᱜ ᱫᱚ ᱪᱚᱞ ᱵᱟᱹᱱᱩᱜᱼᱟ, ᱦᱮᱸ ᱪᱚᱞ ᱩᱱᱟᱹᱜ ᱫᱚ ᱵᱚᱞᱛᱮ ᱡᱮ ᱟᱨᱠᱤ ᱱᱚᱛᱮ ᱫᱚ ᱠᱷᱮᱹᱞ ᱜᱮ ᱵᱟᱠᱚ ᱠᱷᱮᱹᱞᱟ ᱯᱷᱩᱴᱱᱤᱥ ᱵᱚᱞ ᱫᱚ᱾ ᱡᱟ ᱦᱩᱭᱩᱜᱼᱟ ᱚᱱᱟ ᱥᱮᱬᱟ ᱵᱚᱞ ᱜᱮᱠᱚ ᱠᱷᱮᱞᱟ᱾ ᱟᱨ ᱢᱚᱴᱟᱢᱩᱴᱤ ᱟᱞᱮ ᱥᱮᱫ ᱫᱚ ᱱᱟᱦᱟᱜ ᱡᱷᱚᱛᱚ ᱨᱚᱠᱚᱢ ᱠᱷᱮᱹᱞ ᱜᱮ ᱦᱩᱭᱩᱜᱼᱟ᱾ ᱮᱸᱜ ᱯᱚᱭᱥᱟ ᱠᱷᱮᱹᱞ ᱦᱚᱸ ᱦᱩᱭᱩᱜᱼᱟ, ᱟᱨ ᱚᱝᱠᱟ ᱮᱸᱻ ᱯᱳᱞᱴᱨᱤ ᱠᱷᱮᱹᱞ ᱦᱚᱸ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ, ᱟᱱᱟ ᱟᱞᱤᱧ ᱥᱮᱫ ᱫᱚ ᱪᱮᱫ ᱞᱤᱧ ᱞᱟᱹᱭᱟ? ᱯᱩᱭᱥᱟᱹ ᱜᱮ ᱦᱩᱭᱩᱜᱼᱟ ᱚᱱᱟ ᱯᱳᱞᱴᱨᱤ ᱫᱚ ᱚᱱᱟ ᱡᱟᱦᱟᱸ ᱰᱷᱟᱹᱞᱟᱹᱭ ᱵᱚᱞ ᱡᱟᱦᱟᱸ ᱞᱤᱧ ᱞᱟᱹᱭ ᱠᱮᱫᱟ ᱯᱷᱳᱨ ᱴᱮᱱᱤᱥ ᱚᱱᱟ ᱨᱮ ᱦᱮᱭᱮᱜᱼᱟ᱾
ᱟᱪᱪᱷᱟ, ᱟᱻ ᱟᱞᱮ ᱥᱮᱫ ᱫᱚ ᱱᱟᱜ ᱚᱝᱠᱟ ᱮᱸ ᱢᱟᱱᱮ ᱯᱳᱞᱴᱨᱤ ᱠᱷᱮᱹᱞ ᱨᱮᱫᱚ ᱚᱱᱛᱮ ᱢᱚᱴᱟᱢᱩᱴᱤ ᱩᱱᱟᱹᱜ ᱵᱷᱟᱜᱮ ᱯᱞᱮᱭᱟᱨ ᱫᱚ ᱵᱟᱠᱚ ᱛᱟᱦᱮᱱᱟ᱾ ᱟᱨ ᱡᱟᱦᱟᱸᱭ ᱩᱝᱠᱩ ᱯᱚᱭᱥᱟ ᱫᱤᱭᱮ ᱠᱚ ᱠᱷᱮᱹᱞᱟ ᱩᱝᱠᱩ ᱯᱞᱮᱭᱟᱨ ᱫᱚ ᱱᱚᱣᱟ ᱯᱳᱞᱴᱨᱤ ᱠᱷᱮᱹᱞ ᱠᱚᱨᱮ ᱫᱚ ᱵᱟᱠᱚ ᱦᱮᱡ ᱵᱟᱲᱟᱜᱼᱟ᱾
ᱟᱪᱪᱷᱟ ᱟᱪᱪᱷᱟ ᱟᱪᱪᱷᱟ
ᱦᱚᱸ ᱦᱮᱻᱸ ᱯᱳᱚᱞᱴᱨᱤ